ᱦᱮᱸ ᱠᱟᱱᱟ ᱟᱹᱞᱤᱧᱟᱜ
ᱦᱮᱸ ᱜᱚᱢᱠᱮ ᱡᱚᱦᱟᱨ ᱜᱮ
ᱦᱮᱸ ᱡᱚᱦᱟᱨ ᱜᱮ
ᱞᱟᱹᱭ ᱦᱩᱭᱩᱜ ᱠᱟᱱᱟ ᱜᱚᱢᱠᱮ ᱟᱵᱚᱣᱟᱜ ᱥᱮᱪᱮᱫ ᱵᱟᱠᱷᱨᱟᱛᱮ ᱠᱟᱹᱴᱤᱡ ᱞᱚᱱ ᱨᱚᱯᱚᱲᱟ ᱟᱵᱚᱣᱟᱜ ᱥᱟᱶᱛᱟ ᱨᱮᱱᱟᱜ ᱦᱚᱸ ᱠᱟᱹᱴᱤᱡ ᱟᱱᱟᱴ ᱦᱚᱸ ᱮᱴᱠᱮᱴᱚᱬᱮ ᱵᱩᱡᱷᱟᱹᱣ ᱧᱟᱢᱚᱜ-ᱟ ᱛᱤᱱᱟᱹᱜ ᱚᱠᱟᱮᱫ ᱪᱮᱫ ᱞᱮᱠᱟ ᱛᱟᱞᱚᱞᱮ ᱚᱱᱛᱮ ᱟᱯᱮᱥᱮᱫ ᱜᱚᱢᱠᱮ ᱡᱟᱱᱟᱢ ᱟᱲᱟᱝ ᱥᱮᱪᱮᱫ ᱛᱤᱱᱟᱹᱜ ᱡᱳᱨ ᱞᱟᱦᱟ ᱤᱫᱤᱭᱟᱠᱟᱱ ᱜᱮᱭᱟ
ᱢᱟᱱᱮ ᱟᱹᱰᱤ ᱡᱟᱭᱜᱟ ᱨᱮᱜᱮ ᱞᱟᱦᱟ ᱤᱫᱤ ᱠᱟᱱᱟ ᱢᱟᱱᱮ ᱛᱚᱣ ᱟᱹᱰᱤ ᱡᱟᱭᱜᱟ ᱨᱮᱜᱮ ᱥᱮᱨᱚᱠᱚᱢ ᱫᱚ ᱵᱟᱝ ᱪᱟᱹᱞᱩ ᱟᱠᱟᱱᱟ ᱟᱞᱮ ᱟᱹᱛᱩ ᱨᱮᱦᱚᱸ ᱡᱮᱢᱚᱱ ᱢᱮᱱᱟᱜ ᱜᱮᱭᱟ ᱱᱚᱸᱰᱮᱞ ᱢᱟᱱᱮ ᱱ ᱚᱞ-ᱪᱤᱠᱤ ᱡᱟᱦᱟᱸ ᱚᱱᱟ ᱮᱠᱷᱚᱱᱚ ᱪᱟᱹᱞᱩ ᱵᱟᱱᱩᱜ-ᱟ ᱥᱮᱨᱚᱠᱚᱢ ᱢᱟᱱᱮ ᱜᱤᱫᱽᱨᱟᱹ ᱠᱚ ᱡᱟᱜᱟᱳ ᱤᱱᱴᱟᱨᱮᱥᱴ ᱢᱮᱱᱟᱜ ᱨᱮᱦᱚᱸ ᱛᱟᱦᱚᱞᱮ ᱥᱟᱺᱧᱜᱤᱧ ᱫᱚ ᱟᱫᱚ ᱵᱟᱝᱠᱚ ᱪᱟᱞᱟᱜ ᱞᱟᱹᱜᱤᱫᱚᱜ ᱠᱟᱱᱟ
ᱟᱫᱚ ᱠᱟᱹᱴᱤᱡ ᱜᱤᱫᱽᱨᱟᱹ ᱜᱚᱢᱠᱮ ᱥᱟᱺᱜᱤᱧ ᱢᱟ ᱪᱟᱞᱟᱣ ᱥᱚᱢᱵᱷᱚᱵ ᱵᱟᱝ ᱠᱟᱱᱟ ᱤᱫᱤ ᱟᱹᱜᱩ ᱪᱟᱞᱟᱣ ᱦᱮᱡ ᱠᱚ ᱟᱱᱟᱴ ᱠᱚ ᱠᱚ ᱚᱥᱩᱵᱤᱫᱷᱟᱜ ᱜᱮᱭᱟ
ᱦᱮᱸ ᱵᱟ ᱟᱨ ᱟᱹᱰᱤ ᱥᱟᱺᱜᱤᱧ ᱨᱮ ᱢᱮᱱᱟᱜ-ᱟ ᱤᱥᱠᱩᱞ ᱠᱚᱨᱮ ᱟᱨ ᱦᱟᱭ ᱤᱥᱠᱩᱞ ᱠᱚᱨᱮ ᱥᱮᱨᱚᱠᱚᱢ ᱫᱚ ᱵᱟᱝ ᱪᱟᱹᱟᱞᱩ ᱟᱠᱟᱱᱟ ᱛᱚᱵᱮ ᱡᱟ ᱠᱚᱞᱮᱡ ᱤᱭᱩᱱᱤᱵᱷᱟᱨᱥᱤᱴᱤ ᱚᱱᱟ ᱠᱚᱨᱮᱫ ᱫᱚ ᱪᱟᱞᱩ ᱟᱠᱟᱱᱟ ᱧᱟᱢᱚᱜ ᱠᱟᱱᱟ
ᱤᱭᱩᱱᱤᱵᱷᱟᱨᱥᱤᱴᱤ ᱜᱤ ᱪᱟᱞᱩ ᱟᱠᱟᱱᱟ ᱜᱚᱢᱠᱮ ᱱᱚᱣᱟ ᱦᱳᱭ ᱢᱟ ᱟ ᱦᱟᱭᱥᱠᱩᱞ ᱤᱛᱩᱱ ᱟᱥᱟᱲ ᱠᱚᱨᱮ ᱪᱟᱹᱞᱩ ᱟᱠᱟᱱᱟ᱾ ᱠᱤᱱᱛᱩ ᱚᱱᱟ ᱥᱟᱶᱛᱮ ᱟᱱᱟᱴ ᱦᱚᱸ ᱧᱮᱞᱚᱜ ᱠᱟᱱᱟ ᱡᱟᱦᱟᱸ ᱠᱚᱨᱮ ᱜᱤᱫᱽᱨᱟᱹ ᱨᱮᱱᱟᱜ ᱯᱟᱲᱦᱟᱜ ᱠᱟᱱᱟ ᱠᱚ ᱚᱱᱟ ᱠᱚᱨᱮ ᱢᱟᱥᱴᱟᱨ ᱵᱟᱝᱠᱚ ᱱᱤᱭᱳᱜᱚᱜ ᱠᱟᱱᱟ ᱟᱨ ᱡᱚᱛᱷᱟᱛ ᱥᱩᱢᱟᱹᱭ ᱨᱮ ᱵᱳᱭ ᱠᱚᱦᱚᱸ ᱵᱟᱝ ᱠᱚ ᱮᱢᱚᱜ ᱠᱟᱱᱟ, ᱟᱨ ᱢᱟᱥᱴᱟᱨᱠᱷᱟᱱ ᱜᱤᱫᱽᱨᱟᱹ ᱵᱟᱹᱱᱩᱜ ᱠᱚᱣᱟ ᱱᱚᱣᱟ ᱤᱫᱤᱠᱟ ᱠᱟᱛᱮᱫ ᱪᱮᱫ ᱛᱮᱵᱚᱱ ᱥᱚᱞᱦᱮ ᱤᱫᱤᱭᱟ ᱜᱚᱢᱠᱮ ᱪᱮᱫ ᱫᱤᱥ ᱦᱩᱫᱤᱥ ᱡᱚᱱ ᱮᱢᱟ ᱵᱚᱱᱟ
ᱛᱚ ᱟᱞᱤ ᱞᱧ ᱢᱚᱱᱮᱭᱟ ᱢᱟᱱᱮ ᱠᱚᱞᱮᱡᱽ ᱠᱚᱨᱮ ᱡᱟᱦᱟᱸ ᱜᱤᱫᱽᱨᱟᱹ ᱠᱚ ᱯᱟᱲᱦᱟᱜ ᱠᱟᱱ ᱛᱟᱵᱚᱱᱟ
ᱦᱩᱸ
ᱩᱱᱠᱩ ᱠᱟᱹᱴᱤᱡ ᱢᱟᱱᱮ ᱥᱮᱨᱚᱢ ᱵᱷᱟᱜᱤ ᱴᱷᱤᱠ ᱠᱚ ᱯᱟᱲᱦᱟᱜ ᱢᱟᱱᱮ ᱥᱮᱨᱚᱠᱚᱢ ᱵᱷᱟᱜᱮ ᱴᱷᱤᱠ ᱠᱚ ᱯᱟᱲᱦᱟᱣᱟ ᱢᱟᱛᱮ ᱪᱮᱛᱟᱱ ᱥᱮᱫ ᱠᱚ ᱯᱟᱲᱦᱟᱜ ᱢᱟ ᱡᱟᱛᱮ ᱩᱱᱠᱩ ᱯᱚᱨᱚᱵᱚᱨᱛᱤ ᱠᱟᱞᱨᱮ ᱢᱟᱥᱴᱟᱨ ᱠᱚ ᱛᱮᱭᱟᱨ ᱫᱟᱲᱮᱜ ᱢᱟ ᱡᱟᱛᱮ ᱟᱵᱚ ᱢᱟᱱᱮ ᱡᱟᱦᱟᱸ ᱠᱚᱨᱮᱜ ᱢᱟᱥᱴᱟᱨ ᱠᱚ ᱵᱟᱝᱠᱚ ᱧᱟᱢᱚᱜ ᱠᱟᱱᱟ ᱚᱱᱟ ᱠᱚ ᱡᱟᱭᱜᱟ ᱠᱚᱨᱮᱜ ᱡᱚᱫᱤ ᱠᱚ ᱯᱩᱨᱚᱱ ᱫᱟᱲᱮᱭᱟᱜ ᱢᱟ ᱠᱟᱨᱚᱱ ᱱᱮᱛᱟᱨ ᱜᱮ ᱡᱩᱫᱤ ᱩᱱᱠᱩ ᱜᱤᱫᱽᱨᱟᱹ ᱠᱚ ᱛᱟᱭᱱᱚᱢᱚᱜ-ᱟ ᱛᱟᱦᱚᱞᱮ ᱯᱚᱨᱚᱵᱚᱨᱛᱤ ᱠᱟᱞ ᱨᱮ ᱡᱟ ᱜᱚᱢᱠᱮ ᱢᱟᱥᱴᱟᱨ ᱠᱚ ᱩᱱᱠᱩ ᱫᱚ ᱵᱟᱵᱚᱱ ᱧᱟᱢ ᱠᱚᱣᱟ ᱛᱟᱦᱞᱮ ᱩᱱᱠᱩ ᱦᱚᱸ ᱠᱟᱹᱴᱤᱡ ᱚᱱᱟᱨᱮ ᱠᱩᱨᱩᱢᱩᱴᱩ ᱦᱟᱛᱟᱣ ᱞᱟᱹᱠᱛᱤ ᱠᱟᱱ ᱛᱟᱠᱚᱣᱟ ᱡᱟᱛᱮ ᱵᱷᱚᱵᱤᱥᱥᱚᱛ ᱨᱮ ᱢᱟᱱᱮ ᱟᱵᱚᱣᱟᱜ ᱡᱮᱠᱳᱱᱳ ᱥᱟᱵᱡᱮᱠᱴ ᱨᱮᱜᱮᱠᱳᱱᱳ ᱵᱤᱥᱚᱭ ᱨᱮᱜᱮ ᱢᱟᱥᱴᱟᱨ ᱫᱚ ᱢᱟᱱᱮ ᱵᱟᱝᱠᱚ ᱚᱵᱷᱟᱵᱚᱜ ᱢᱟ᱾ ᱢᱟᱱᱮ ᱢᱟᱥᱟᱨ ᱠᱷᱟᱹᱛᱤᱨ ᱛᱮ ᱜᱤᱫᱽᱨᱟᱹ ᱟᱞᱚᱠᱚ ᱯᱟᱲᱦᱟᱜ ᱢᱟ ᱚᱱᱠᱟ ᱡᱟᱛᱮ ᱟᱞᱚ ᱦᱩᱭᱩᱜ ᱢᱟ᱾ ᱟᱨ ᱪᱮᱥᱴᱟᱭ ᱦᱩᱭᱩᱜᱼᱟ ᱡᱟᱛᱮ ᱡᱚᱫᱤ ᱥᱮᱨᱚᱠᱚᱢ ᱥᱚᱨᱠᱟᱨ ᱯᱟᱦᱴᱟ ᱠᱷᱚᱱ ᱵᱟ ᱡᱮᱠᱳᱱᱳ ᱥᱚᱝᱥᱛᱷᱟ ᱠᱚ ᱠᱷᱚᱱ ᱯᱨᱚᱛᱤᱴᱤ ᱟᱛᱩ ᱨᱮᱜᱮ ᱡᱩᱫᱤ ᱢᱤᱫᱴᱟᱝ ᱯᱨᱟᱭᱢᱟᱨᱤ ᱤᱥᱠᱩᱞ ᱨᱮ ᱢᱟᱱᱮ ᱯᱨᱟᱭᱢᱟᱨᱤ ᱞᱮᱵᱮᱞ ᱠᱷᱚᱱᱜᱮ ᱡᱩᱫᱤ ᱪᱟᱹᱞᱩ ᱜᱟᱱᱚᱜ-ᱟ ᱱᱤᱭᱟᱹ ᱛᱟᱦᱚᱞᱮ ᱟᱹᱰᱤ ᱜᱮ ᱱᱟᱯᱟᱭᱚᱜ-ᱟ᱾ ᱠᱟᱨᱚᱱ ᱠᱟᱹᱴᱤᱡ ᱠᱷᱚᱱ ᱡᱟᱦᱟᱸᱭ ᱥᱮᱬᱟᱭᱟ ᱩᱱᱤᱜᱮ ᱟᱹᱰᱤ ᱵᱷᱟᱜᱮᱭ ᱥᱮᱬᱟᱭᱟ ᱢᱟᱱᱮ ᱠᱟᱹᱴᱤᱡ ᱠᱷᱚᱱ ᱵᱟᱝ ᱥᱮᱬᱟ ᱠᱟᱛᱮ ᱡᱩᱫᱤ ᱢᱤᱫᱴᱟᱝ ᱜᱤᱫᱽᱨᱟᱹ ᱦᱚᱴᱟᱛ ᱠᱚᱨᱮ ᱦᱟᱱᱟ ᱠᱚᱞᱮᱡᱽ ᱨᱮᱭ ᱥᱮᱬᱟᱭᱟ ᱛᱟᱦᱚᱞᱮ ᱛᱚᱠᱷᱚᱱ ᱩᱱᱤᱭᱟᱜ ᱟᱹᱰᱤ ᱜᱮ ᱯᱨᱚᱵᱽᱞᱮᱢ ᱦᱩᱭᱩᱜ
ᱟᱹᱰᱤ ᱜᱮᱯᱚᱜ ᱟ ᱜᱚᱢᱠᱮ ᱟᱨ ᱩᱱᱟᱹᱜ ᱡᱚᱛ ᱛᱷᱟᱛ ᱥᱮᱬᱟ ᱵᱟᱝ ᱦᱩᱭᱩᱜ-ᱟ ᱡᱮ ᱯᱳᱭᱞᱳ ᱠᱷᱚᱱ ᱥᱮᱬᱟ ᱪᱮᱫᱠᱟ ᱟᱨ ᱩ ᱪᱮᱫ ᱨᱮ ᱥᱮᱬᱟ ᱪᱮᱠᱟᱜ-ᱟ ᱟᱹᱰᱤ ᱛᱚᱯᱷᱟᱛᱚᱜ-ᱟ ᱜᱚᱢᱠᱮ
ᱦᱮᱸ ᱟᱹᱰᱤ ᱛᱚᱯᱷᱟᱛ ᱦᱩᱭᱩᱜ ᱜᱮᱭᱟ ᱛᱚ ᱚᱱᱟ ᱯᱨᱟᱭᱢᱟᱨᱤ ᱞᱮᱵᱮᱞ
ᱪᱟᱞᱩ ᱢᱟ ᱪᱟᱞᱩ ᱠᱟᱱ ᱜᱮᱭᱟ ᱟᱵᱚᱜᱮ ᱢᱟᱥᱴᱟᱨ ᱦᱚᱸᱠᱚ ᱵᱟᱦᱟᱞ ᱟᱠᱟᱱ ᱜᱮᱭᱟ ᱯᱨᱟᱭᱢᱟᱨᱤ ᱤᱥᱠᱩᱞ ᱠᱚᱨᱮ ᱦᱚᱸ ᱟᱫᱚ ᱟᱵᱩ ᱜᱟᱨᱡᱮᱱ ᱦᱚᱸ ᱵᱟᱝ ᱵᱚᱱ ᱢᱚᱱᱮ ᱜᱮᱭᱟ ᱡᱮ ᱠᱟᱹᱴᱤᱡ ᱵᱚᱱ ᱯᱟᱲᱦᱟᱣ ᱠᱚᱣᱟ ᱟᱹᱰᱤ ᱦᱚᱲ ᱠᱚ ᱢᱮᱛᱟ ᱵᱚᱱᱟ ᱪᱷᱟᱛ ᱷᱛᱤᱠ ᱠᱚᱦᱚᱸ ᱪᱮᱫ ᱦᱩᱭᱩᱜᱼᱟ ᱯᱟᱲᱦᱟᱣ ᱠᱟ ᱠᱟᱛᱮᱫ ᱚᱱᱟ ᱛᱮᱜᱮ ᱰᱟᱠᱛᱟᱨᱤ ᱯᱟᱲᱦᱟᱣ ᱜᱟᱱᱚᱜ ᱟᱸ ᱟᱰᱤ ᱦᱚᱲ ᱠᱚ ᱞᱟᱹᱭ ᱜᱮᱭᱟ ᱡᱮ ᱡᱩᱫᱤ ᱚᱱᱟᱛᱮᱢ ᱯᱟᱲᱦᱟᱭᱮᱭᱟ ᱤᱭᱟᱹ ᱢᱟᱱᱮ ᱮᱴᱟᱜ ᱡᱟᱦᱟᱸ ᱪᱷᱟᱲᱟ ᱱᱚᱣᱟ ᱞᱳᱠᱟᱞ ᱨᱮᱱᱟᱜ ᱵᱷᱟᱥᱟ ᱤᱱᱟᱹ ᱠᱟᱛᱮ ᱵᱟᱭ ᱨᱚᱲ ᱫᱟᱲᱮᱭᱟᱜ-ᱟ᱾ ᱟᱫᱚ ᱱᱚᱣᱟ ᱤᱫᱤ ᱠᱟᱛᱮᱜ ᱟᱹᱰᱤ ᱦᱚᱲ ᱜᱤᱧ ᱢᱮᱛᱟ ᱠᱚ ᱜᱮᱭᱟ᱾ ᱡᱮ ᱡᱟᱦᱟᱸᱭ ᱡᱩᱫᱤ ᱚ-ᱚᱞ ᱪᱤᱠᱤ ᱯᱟᱲᱦᱟᱣ ᱠᱟᱛᱮᱫ ᱵᱟᱝ ᱢᱟᱱᱮ ᱮᱴᱟᱜ ᱯᱟᱹᱨᱥᱤ ᱛᱮ ᱵᱟᱭ ᱨᱚᱲ ᱫᱟᱲᱮᱭᱟᱜᱼᱟ ᱞᱚᱠᱟᱞᱟᱜ ᱯᱟᱹᱨᱥᱤ ᱛᱮ ᱱᱚᱣᱟ ᱢᱟ ᱵᱟᱝ ᱦᱩᱭᱩᱜ ᱜᱮᱭᱟ ᱪᱮᱫᱟᱜ ᱵᱟᱝᱢᱟ ᱡᱟᱦᱟᱸᱭ ᱠᱚ ᱚᱞᱚᱜ ᱯᱟᱲᱦᱟᱣ ᱵᱟᱠᱚ ᱵᱟᱲᱟᱭᱟ ᱩᱱᱠᱩ ᱢᱟ ᱥᱟᱱᱛᱟᱲ ᱛᱮ ᱜᱚᱲᱚ ᱨᱚᱲᱟ ᱩᱱᱠᱩ ᱡᱩᱫ ᱴᱟᱠ ᱯᱟᱨᱥᱤ ᱛᱮᱠᱚ ᱨᱚᱲ ᱫᱟᱲᱮᱜ ᱠᱟᱱᱟ᱾
ᱦᱮᱸ ᱚᱱᱟ ᱜᱮᱛᱚ ᱢᱟᱱᱮ ᱥᱮᱬᱟ ᱫᱚ ᱞᱟᱹᱠᱛᱤ ᱠᱟᱱᱟ᱾
ᱜᱚᱢᱠᱮ ᱦᱚᱜᱼᱚᱭ ᱡᱟᱦᱟᱸ ᱟᱹᱰᱤ ᱟᱢᱫᱟ ᱜᱮ ᱟᱵᱚ ᱢᱤᱫᱴᱟᱱ ᱡᱩᱢᱤᱫ ᱫᱟᱲᱮ ᱫᱚᱨᱠᱟᱨ ᱛᱟᱵᱚᱱ᱾ ᱱᱚᱣᱟ ᱫᱚ ᱠᱤᱱᱛᱩ ᱢᱤᱫᱴᱟᱝ ᱥᱮᱪᱮᱫ ᱵᱟᱠᱷᱨᱟ ᱛᱮᱜᱮ ᱛᱮᱭᱟᱨᱚᱜ-ᱟ᱾ ᱫᱤ ᱥᱮᱪᱮᱫ ᱟᱵᱚ ᱵᱟᱵᱚᱱ ᱫᱟᱲᱮᱭᱟᱜ-ᱟ ᱵᱟᱵᱚᱱ ᱡᱩᱢᱤᱫ ᱫᱟᱲᱮᱭᱟᱜ-ᱟ᱾ ᱟᱨ ᱢᱤᱫᱴᱟᱝ ᱟᱛᱩ ᱡᱩᱫᱤ ᱞᱟᱦᱟ ᱤᱫᱤ ᱠᱚᱨᱛᱮ ᱜᱮᱞᱮ ᱟᱛᱩ ᱨᱮᱱ ᱦᱚᱲ ᱥᱮᱪᱮᱫ ᱞᱟᱹᱠᱛᱤ ᱢᱮᱱᱟᱜ-ᱟ᱾ ᱵᱟᱠᱷᱟᱱ ᱟᱛᱩ ᱵᱟᱝ ᱞᱟᱦᱟᱜ-ᱟ᱾
ᱦᱮᱸ ᱥᱮᱪᱮᱫ ᱫᱚ ᱞᱟᱹᱠᱛᱤ ᱠᱟᱱᱟ ᱛᱚ ᱵᱟᱠᱷᱟᱱ ᱫᱚ ᱚᱱᱟ ᱟᱛᱩ ᱞᱟᱦᱟ ᱥᱮᱫ ᱚᱦᱚᱢ ᱤᱫᱤ ᱫᱟᱲᱮ ᱠᱮᱭᱟ᱾
ᱵᱟᱝ ᱪᱟᱞᱟᱣ ᱫᱟᱲᱮᱭᱟᱜ-ᱟ᱾
ᱢᱟᱱᱮ ᱡᱚᱠᱷᱚᱱᱮᱢ ᱥᱮᱪᱮᱫᱚᱜ-ᱟ ᱛᱟᱦᱚᱞᱮ ᱡᱮᱠᱳᱱᱳ ᱵᱤᱥᱚᱭ ᱨᱮ ᱢᱤᱫᱴᱟᱝ ᱯᱚᱨᱟᱢᱚᱨᱥᱚ ᱜᱮᱭᱟᱱ᱾ ᱯᱚᱨᱟᱢᱚᱨᱥᱚ ᱮᱢ ᱢᱟᱱᱮ ᱟᱹᱰᱤ ᱦᱚᱲ ᱠᱚ ᱢᱟᱱᱟᱣ ᱵᱟᱛᱟᱣ ᱢᱮᱭᱟ᱾ ᱟᱨ ᱚᱠᱟᱴᱟᱜ ᱵᱷᱟᱜᱮ ᱦᱩᱭᱩᱜ ᱠᱟᱱᱟ ᱥᱮ ᱵᱟᱜᱤ ᱦᱩᱭᱩᱜ ᱠᱟᱱᱟ ᱚᱱᱟ ᱠᱚᱦᱚᱸ ᱢᱤᱫᱴᱟᱝ ᱯᱚᱨᱟᱢᱚᱨᱥᱚ ᱮᱢ ᱜᱟᱱᱚᱜ-ᱟ᱾
ᱦᱮᱸ᱾
ᱱᱚᱜᱼᱚ ᱱᱚᱝᱠᱟᱱ ᱜᱚᱢᱠᱮ ᱟᱱᱟᱴ ᱠᱚ ᱦᱤᱡᱩᱜ ᱠᱟᱱᱟ ᱟᱨ ᱱᱚᱜᱼᱚᱭ ᱡᱮᱢᱚᱱ ᱟᱵᱚ ᱚ ᱢᱤᱫᱴᱟᱝ ᱡᱟᱛᱤ ᱡᱩᱫᱤ ᱟᱡ ᱡᱟᱛᱤᱭᱟᱜ ᱚ ᱥᱮᱪᱮᱫ ᱢᱟᱱᱮ ᱡᱳᱛᱤᱨᱤ ᱢᱟᱱᱮ ᱟᱡ ᱵᱟᱭ ᱥᱮᱪᱮᱫᱚᱜ ᱫᱟᱲᱮᱭᱟᱜ-ᱟ᱾ ᱚᱱᱟ ᱡᱟᱛᱤ ᱵᱟᱝ ᱞᱟᱦᱟ ᱫᱟᱲᱮᱭᱟᱜᱼᱟ ᱵᱟᱝ ᱞᱟᱦᱟ ᱫᱟᱲᱮᱭᱟᱜᱼᱟ, ᱟᱭᱟᱜ ᱯᱟᱹᱨᱥᱤ ᱛᱮᱡᱩᱫᱤ ᱵᱟᱭ ᱥᱮᱪᱮᱫ ᱛᱚ ᱚᱱᱟ ᱯᱟᱨᱥᱤ ᱨᱮᱱᱟᱜ ᱰᱮᱵᱷᱞᱚᱯ ᱥᱮ ᱚᱱᱟ ᱡᱟᱹᱛᱤ ᱨᱮᱱᱟᱜ ᱰᱮᱵᱷᱞᱚᱯ ᱵᱟᱝ ᱦᱩᱭᱩᱜ-ᱟ᱾ ᱛᱟᱦᱚᱞᱮ ᱚᱱᱟ ᱞᱮᱠᱟ ᱛᱮ ᱟᱵᱩ ᱡᱩᱫᱤ ᱵᱚ ᱧᱮᱞᱟ᱾ ᱚᱱᱟ ᱞᱮᱠᱟ ᱛᱮᱡᱩᱫᱤ ᱵᱚᱱ ᱧᱮᱞᱟ ᱟᱵᱚ ᱯᱟᱨᱥᱤ ᱛᱮ ᱜᱤᱫᱽᱨᱟᱹ ᱫᱚ ᱟᱵᱩ ᱡᱟᱱᱟᱢ ᱛᱚᱨᱟ ᱟᱵᱚ ᱟᱭᱩ ᱟᱲᱟᱝ ᱛᱮᱠᱚ ᱨᱚᱲᱟ ᱠᱤᱱᱛᱩ ᱡᱚᱠᱷᱚᱱ ᱵᱚᱱ ᱯᱟᱲᱦᱟᱣᱮᱫ ᱠᱚᱣᱟ ᱮᱴᱟᱜ ᱟᱲᱟᱝ ᱛᱮ ᱩᱱᱤ ᱫᱚ ᱠᱤᱱᱛᱩ ᱚᱴᱳᱢᱮᱴᱤᱠ ᱩᱱᱤ ᱜᱤᱫᱽᱨᱟᱹ ᱡᱩᱫᱤ ᱪᱟᱯ ᱥᱨᱤᱥᱴᱤ ᱟᱠᱟᱱᱟ᱾ ᱡᱟᱦᱟᱸᱭ ᱫᱚ ᱚᱱᱟ ᱵᱟᱠᱚ ᱥᱟᱵ ᱫᱟᱲᱮᱼᱟ ᱩᱱᱠᱩ ᱫᱚᱠᱚ ᱡᱚᱴᱮ ᱞᱮᱜ ᱠᱚᱨᱮ ᱠᱚ ᱵᱟᱹᱜᱤᱭᱟᱠᱚ ᱟᱨ ᱡᱟᱦᱟᱸᱭ ᱠᱚ ᱥᱟᱵ ᱠᱚ ᱩᱱᱠᱩ ᱫᱚ ᱠᱚᱥᱴᱚ ᱠᱟᱛᱮ ᱠᱚ ᱟᱲᱦᱟᱜ
ᱦᱮᱸ ᱦᱮᱸ ᱚᱱᱠᱟ ᱧᱮᱞᱚᱜ ᱠᱟᱱᱟ ᱛᱚ᱾
ᱟᱨ ᱚᱱᱟ ᱵᱟᱠᱷ ᱛᱮ ᱡᱩᱫᱤ ᱟᱵᱚ ᱵᱚᱱ ᱦᱳᱭ ᱡᱟᱱᱟᱢ ᱟᱲᱟᱝ ᱛᱮ ᱯᱳᱭᱞᱳ ᱠᱷᱚᱱᱢᱟ ᱥᱮᱪᱮᱫ ᱫᱟᱲᱮ ᱠᱚᱜᱼᱟ ᱡᱟᱹᱱᱤᱡ ᱡᱟᱦᱟᱸᱭ ᱠᱚ ᱛᱟ ᱢᱟᱱᱮ ᱚᱫᱷᱮᱠ ᱨᱮᱠᱚ ᱵᱟᱹᱜᱤᱭ ᱠᱟᱫᱟ ᱩᱱᱠᱩ ᱫᱚ ᱡᱟᱹᱱᱤᱡ ᱚᱱᱟᱫᱚ ᱵᱟᱝᱠᱚ ᱵᱟᱹᱜᱤ ᱠᱮᱭᱟ ᱪᱮᱫᱟᱜ ᱥᱮ ᱚᱞᱚᱜ ᱯᱟᱲᱦᱟᱣ ᱮᱢᱚᱱ ᱡᱤᱱᱤᱥ ᱠᱟᱱᱟ᱾ ᱡᱟᱦᱟᱸᱭ ᱜᱮᱢ ᱜᱚᱜ ᱟᱭᱦᱟᱭ ᱠᱷᱟᱱ ᱜᱮ ᱰᱟᱝᱨᱤ ᱰᱟᱦᱟᱞᱮᱠᱟᱭ ᱜᱚᱜᱼᱼ ᱯᱟᱨᱚᱢ ᱤᱫᱤᱭᱟ ᱱᱚᱝᱠᱟᱱᱟᱜ ᱫᱚ ᱵᱟᱝ ᱠᱟᱱᱟ, ᱩᱱᱤ ᱚᱱᱟ ᱪᱮᱛᱟᱱ ᱨᱮ ᱥᱤᱵᱤᱞ ᱥᱚᱲᱚᱢᱮ ᱧᱟᱢ ᱢᱟ᱾ ᱥᱤᱵᱤᱞ ᱥᱚᱲᱚᱢᱮ ᱧᱟᱢ ᱢᱟ, ᱚᱱᱟᱨᱮ ᱞᱟᱵᱷᱟᱫᱤᱭᱟᱹᱜ ᱢᱟᱭ᱾
ᱦᱮᱸ᱾ ᱚᱱᱟᱨᱮ ᱡᱩᱫᱤ ᱩᱱᱤ ᱤᱱᱴᱟᱨᱮᱥᱴ ᱵᱟᱭ ᱧᱟᱢᱟ ᱩᱱᱤ ᱟᱫᱚ ᱚᱱᱛᱮ ᱠᱷᱚᱱᱟᱜ ᱟᱥᱛᱮᱼᱟᱥᱛᱮ ᱯᱟᱹᱭᱥᱮᱜ ᱦᱤᱡᱩᱜᱼᱟ᱾
ᱦᱮᱸ ᱚᱱᱟ ᱫᱚ ᱪᱮᱫ ᱜᱮᱭᱟ ᱜᱚᱝᱠᱮ᱾ ᱟᱨ ᱡᱚᱛᱚ ᱦᱚᱲᱟᱜ ᱵᱚᱦᱚᱜ ᱨᱮᱱᱟᱜ ᱦᱟᱛᱟᱝ ᱦᱚᱸ ᱵᱟᱝ ᱥᱚᱢᱟᱱᱟ ᱡᱮ ᱪᱷᱟᱹᱛᱤᱠ ᱨᱮᱱᱟᱜ ᱤᱭᱟᱹ ᱯᱟᱹᱨᱥᱤᱛᱮ ᱥᱟᱵ ᱫᱟᱲᱮᱭᱟᱜᱼ ᱟᱹ᱾
ᱵᱟᱝ ᱵᱟᱝ ᱥᱚ ᱚᱱᱟ ᱫᱚ ᱟᱨ ᱢᱟᱱᱮ ᱟᱛᱳ ᱚᱲᱟᱜ ᱠᱚᱨᱮ ᱡᱩᱫᱤ ᱥᱮᱨᱚᱠᱚᱢ ᱯᱨᱟᱭᱢᱟᱨᱤ ᱤᱥᱠᱩᱞ ᱚᱸᱰᱮ ᱵᱟᱝ ᱪᱟᱹᱞᱩᱜᱼᱟ᱾ ᱟᱨ ᱡᱩᱫᱤ ᱜᱤᱫᱽᱨᱟᱹ ᱠᱚᱦᱚᱸ ᱵᱟᱝ ᱠᱚ ᱪᱟᱞᱟᱣ ᱞᱟᱹᱜᱤᱫᱚᱜᱼᱟ ᱛᱟᱦᱚᱞᱮ ᱟᱥᱛᱮ ᱟᱥᱛᱮ ᱩᱱᱠᱩ ᱫᱚ ᱜᱤᱫᱽᱨᱟᱹ ᱠᱚ ᱠᱚᱢ ᱦᱤᱡᱩᱜᱼᱟ᱾ ᱢᱟᱱᱮ ᱡᱟ ᱰᱮᱵᱽᱞᱚᱯᱢᱮᱱᱴ ᱛᱟᱦᱞᱮ ᱩᱱᱠᱩ ᱡᱟᱭ ᱪᱤᱟᱛ ᱨᱮ ᱢᱮᱱᱟᱜ ᱠᱚᱣᱟ ᱩᱱᱠᱩ ᱦᱚᱸᱠᱚ ᱞᱟᱹᱭᱟ ᱡᱮ ᱟᱯᱮᱨᱮᱱ ᱜᱤᱫᱽᱨᱟᱹ᱾ ᱠᱚ ᱵᱟᱝᱠᱚ ᱛᱩᱨ ᱥᱮᱫᱚᱜ ᱠᱟᱱᱟ᱾ ᱤᱭᱟ ᱠᱚᱦᱚᱸ ᱫᱚ ᱵᱟᱝ ᱦᱩᱭᱩᱜᱼᱟ᱾ ᱢᱟᱥᱴᱟᱨ ᱠᱚᱦᱚᱸ ᱵᱟᱝᱠᱚ ᱦᱤᱡᱩᱜᱼᱟ᱾
ᱪᱟᱞᱟᱜ ᱠᱟᱹᱱᱟᱹᱧ ᱦᱮᱸ ᱜᱚᱢᱠᱮ ᱚᱱᱠᱟ ᱢᱟ ᱟᱱᱟᱴ ᱦᱤᱡᱩᱜ ᱜᱮᱭᱟ ᱟᱫᱚ ᱟᱥᱛᱮ ᱼ ᱟᱥᱛᱮ ᱚᱱᱟ ᱛᱮᱠᱚ ᱵᱚᱱᱫᱚᱭᱟ᱾ ᱡᱚᱠᱷᱚᱱ ᱡᱟᱦᱟᱱᱟᱜ ᱡᱮ ᱪᱟᱹᱞᱩ ᱪᱟᱹᱞᱩ ᱛᱮ ᱵᱟᱵᱚᱱ ᱪᱟᱹᱞᱩ ᱚᱪᱚ ᱫᱟᱲᱮᱜᱼᱟ ᱚᱱᱟ ᱨᱮᱠᱚ ᱵᱚᱱᱫᱚᱭᱟ, ᱟᱫᱚ ᱜᱚᱢᱠᱮ ᱟᱵᱚᱣᱟᱜ ᱯᱟᱹᱨᱥᱤ ᱛᱮ ᱟᱵᱚᱣᱟᱜᱮ ᱡᱩᱫᱤ ᱵᱚᱱ ᱯᱟᱲᱦᱟᱣ ᱠᱚᱣᱟ ᱮᱴᱟᱜ ᱦᱚᱲᱠᱤ ᱟᱨ ᱮᱴᱟᱜ ᱪᱷᱟ ᱯᱟᱹᱨᱥᱤ ᱤᱭᱟᱹ ᱪᱷᱟᱛᱤᱠ ᱯᱟᱹᱨᱥᱤ ᱛᱮ ᱦᱚᱲ ᱱᱚᱣᱟ ᱟᱵᱚᱣᱟᱜ ᱯᱟᱹᱨᱥᱤ ᱛᱮᱠᱚ ᱯᱟᱲᱦᱟᱜᱼᱟ? ᱱᱚᱣᱟ ᱢᱟᱛᱼᱼ ᱛᱚ ᱵᱟᱝ ᱦᱩᱭᱩᱜ ᱜᱮᱭᱟ᱾ ᱟᱵᱚ ᱜᱮ ᱵᱟᱵᱚᱱ ᱯᱟᱲᱦᱟᱣᱮᱫ ᱠᱚᱣᱟ ᱫᱚ ᱮᱴᱟᱜ ᱦᱚᱲ ᱫᱚ ᱪᱮᱫᱟᱜ ᱮ ᱯᱟᱲᱦᱟᱣ ᱠᱚᱣᱟᱭ? ᱟᱵᱚᱣᱟᱜ ᱯᱟᱹᱨᱥᱤ ᱟᱵᱚᱜᱮ ᱵᱷᱟᱜᱮ ᱦᱩᱭᱩᱜ ᱛᱟᱵᱚᱱᱟ ᱯᱳᱭᱞᱟᱹ ᱟᱵᱚᱜᱮ ᱵᱷᱟᱜᱮᱤ ᱟᱵᱚᱜᱮ ᱵᱷᱟᱜᱮ ᱦᱩᱭᱩᱜ ᱛᱟᱵᱚᱱᱟ ᱟᱵᱚ ᱪᱮᱨᱮᱡ ᱦᱩᱭᱩᱜ ᱛᱟᱵᱚᱱᱟ᱾
ᱦᱩᱸ ᱵᱚᱨᱚᱱ ᱠᱤᱪᱷᱩ ᱡᱟᱭᱜᱟ ᱧᱮᱞᱚᱜ ᱠᱟᱱᱟ ᱡᱟᱦᱟᱸᱭ ᱪᱷᱟᱹᱛᱤᱠ ᱠᱚ ᱢᱮᱱᱟᱜ ᱠᱚᱣᱟ᱾ ᱩᱱᱠᱩ ᱱᱤᱛ ᱫᱚ ᱟᱵᱚᱣᱟᱜ ᱛᱮᱠᱚ ᱯᱟᱲᱦᱟᱜ ᱠᱟᱱᱟ ᱩᱱᱠᱩ ᱠᱚ ᱪᱟᱭ ᱠᱟᱱᱟ ᱡᱮ ᱟᱵᱚᱣᱟᱜ ᱯᱟᱲᱦᱟ ᱠᱷᱟᱱ ᱧᱟᱢᱟ᱾ ᱛᱟᱦᱞᱮ ᱟᱹᱰᱤ ᱡᱟᱭᱜᱟ ᱨᱮ ᱩᱱᱠᱩ ᱠᱤᱱᱛᱩ ᱱᱤᱭᱟᱹ ᱨᱮᱠᱚ ᱥᱩᱨ ᱥᱮᱴᱚᱜ ᱠᱟᱱᱟ, ᱩᱱᱠᱩ ᱠᱚᱫᱚ ᱡᱚᱲᱟᱜ ᱠᱟᱱᱟ ᱱᱤᱭᱟᱹ ᱥᱟᱶᱛᱮ᱾
ᱜᱚᱝᱠᱮ ᱟᱵᱚ ᱢᱤᱫᱴᱟᱝ ᱮᱢᱚᱱ ᱢᱤᱫᱴᱟᱝ ᱟᱹᱫᱤᱢ ᱡᱟᱹᱛᱼᱼ ᱛᱤ ᱠᱟᱱᱟ ᱵᱚᱱ ᱜᱚᱢᱠᱮ! ᱦᱮᱸ ᱦᱮᱸ, ᱜᱚᱢᱠᱮ ᱞᱟᱹᱭ ᱢᱮ? ᱟᱯᱮ ᱟᱹᱛᱩ ᱨᱮ᱾
ᱟᱛᱳ ᱨᱮᱜᱮ ᱢᱤᱫᱴᱟᱝ, ᱢᱤᱫᱴᱮᱜ ᱪᱷᱟᱹᱛᱤᱠ ᱢᱮᱱᱟᱭᱟ ᱫᱤᱠᱩ ᱜᱮ ᱩᱱᱤᱜᱮ ᱢᱟᱱᱮ ᱚᱞᱪᱤᱠᱤ ᱛᱮᱜᱮ ᱯᱟᱲᱦᱟᱣ ᱟᱠᱟᱱᱟᱭ ᱠᱚᱞᱮᱡᱽ ᱨᱮ ᱩᱱᱤ ᱮᱠᱷᱚᱱ ᱯᱨᱟᱭᱢᱟᱨᱤ ᱤᱥᱠᱩᱞ ᱨᱮ ᱜᱚᱝᱠᱮ ᱦᱤᱥᱟᱹᱵ ᱛᱮ ᱱᱤᱡᱚᱠᱛᱚ ᱟᱠᱟᱱᱟᱭ ᱚᱸᱠ ᱚᱱᱠᱟ ᱠᱤᱱᱛᱩ
ᱟᱹᱰᱤ ᱢᱟᱨᱟᱝ ᱜᱚᱢᱠᱮ ᱩᱱᱮ ᱫᱚ ᱯᱨᱟᱭᱢᱟᱨᱤ ᱨᱮ ᱩᱱᱤ ᱡᱟ ᱦᱤᱥᱟᱹᱵᱽ ᱛᱮ ᱰᱤᱜᱽᱨᱤ ᱢᱮᱱᱟᱜ ᱛᱟᱭᱟ ᱚᱱᱟ ᱦᱤᱥᱟᱹᱵ ᱫᱚ ᱠᱚᱞᱮᱡᱽ ᱤᱱ ᱵᱥᱨᱥᱤᱴᱤ ᱨᱮ ᱢᱟᱥᱴᱟᱨᱚᱜ ᱟᱭ ᱟᱞᱮ ᱥᱟᱛᱮᱜ ᱜᱮ ᱡᱟᱦᱟᱸᱭ ᱥᱟᱱᱛᱟᱞᱤ ᱛᱮ ᱢᱤᱫᱴᱟᱝ ᱢᱟᱦᱟᱛᱚ ᱠᱩᱲᱤ ᱜᱤᱫᱽᱨᱟᱹ ᱯᱟᱥ ᱠᱮᱫᱟᱭ ᱟᱞᱮᱥᱮᱫ ᱫᱚ ᱵᱟᱝ ᱟᱞᱮ ᱠᱷᱚᱱ ᱞᱟᱦᱟ ᱵᱮᱸᱪ ᱩᱱᱤ ᱠᱤᱱᱛᱩ ᱮᱢ ᱮ ᱡᱚᱠᱷᱚᱱᱮᱼᱼ ᱠᱚᱢᱯᱞᱤᱴ ᱠᱮᱫᱟ ᱚᱱᱟ ᱯᱚᱨᱮ ᱠᱷᱟᱱ ᱠᱚᱞᱮᱡᱽ ᱨᱮᱠᱚ ᱱᱤᱭᱚᱠ ᱠᱮᱫᱮᱭᱟ᱾ ᱮᱢᱱᱛᱮ ᱜᱚᱢᱠᱮ ᱥᱤᱴ ᱦᱤᱥᱟᱹᱵᱽ ᱡᱩᱫᱤ ᱵᱚᱱ ᱧᱮᱞᱟ ᱩᱱᱠᱩᱣᱟᱜ ᱫᱚ ᱱᱳᱵᱽᱵᱳᱭ ᱯᱟᱨᱥᱮᱱ ᱛᱟᱠᱚ ᱟᱵᱚᱣᱟᱜ ᱫᱚᱥ ᱯᱟᱨᱥᱮᱱ ᱡᱚᱠᱷᱚᱱ ᱟᱨ ᱩᱱᱠᱩ ᱫᱚ ᱜᱚᱢᱠᱮ ᱮ ᱢᱟᱱᱮ ᱚᱱᱟ ᱫᱚᱠᱚ ᱩᱭᱦᱟᱹᱨ ᱠᱟᱜ ᱠᱟᱱᱟ ᱟᱨ ᱟᱵᱚ ᱥᱟᱱᱛᱼᱼ ᱛᱟᱦᱚᱞᱮ ᱫᱚ ᱮᱢᱚᱱ ᱢᱤᱫᱴᱟᱝ ᱡᱟᱹᱛᱤ ᱠᱟᱱᱟ ᱵᱚᱱ ᱜᱚᱢᱠᱮ ᱢᱟᱱᱮ ᱟᱵᱚ ᱫᱚ ᱫᱤᱱᱟᱹᱢ ᱫᱤᱱᱟᱜᱹ ᱵᱚᱱ ᱩᱭᱦᱟᱹᱨᱟ᱾ ᱵᱟᱨᱥᱤᱧ ᱥᱮᱱᱟᱜ ᱫᱚ ᱟᱨ ᱵᱟᱨᱥᱤᱧ ᱞᱟᱦᱟᱜ ᱫᱚ ᱵᱟᱵᱚᱱ ᱩᱭᱦᱟᱹᱨ ᱜᱮᱭᱟ᱾
ᱵᱟᱝ ᱚᱱᱠᱟ ᱫᱚ ᱵᱟᱵᱚᱱ ᱩᱦᱟᱹᱨ ᱠᱮᱭᱟ ᱛᱚ᱾
ᱚᱱᱟ ᱠᱷᱟᱹᱛᱤᱨ ᱜᱮ ᱟᱵᱚ ᱛᱟᱱᱚᱢ ᱥᱮᱱ ᱵᱚᱱ ᱯᱟᱹᱪᱟᱹᱜ ᱠᱟᱱᱟ᱾ ᱦᱚᱸᱜ ᱡᱮᱢᱚᱱ ᱜᱚᱝᱠᱮ ᱞᱟᱹᱭ ᱞᱮᱠᱼᱼ ᱮᱠᱷᱟᱱ ᱥᱟᱧᱪᱟᱣ ᱨᱮᱦᱚᱸ ᱵᱟᱧᱪᱟᱣ ᱞᱟᱹᱜᱤᱫ ᱥᱟᱧᱪᱟᱣ ᱨᱮᱦᱚᱸ ᱵᱟᱝᱵᱚᱱ ᱩᱭᱦᱟᱹᱨᱟ᱾
ᱵᱟᱝ ᱢᱟᱱᱮ ᱟᱹᱰᱤ ᱦᱚᱲ ᱜᱮ ᱢᱮᱱᱟᱜ ᱵᱚᱱᱟ ᱾ ᱛᱮᱦᱤᱧ ᱵᱚᱱ ᱠᱟᱹᱢᱤ ᱠᱮᱫᱟ ᱡᱟᱦᱟᱸ ᱵᱚᱱ ᱠᱟᱹᱢᱤᱭᱟ ᱚᱱᱟ ᱨᱮᱱᱟᱜ ᱯᱨᱟᱭ ᱱᱳᱵᱽᱵᱳᱭ ᱯᱟᱨᱥᱮᱱ ᱠᱷᱚᱨᱚᱪ ᱵᱚᱱ ᱪᱟᱵᱟ ᱠᱮᱫᱟ ᱡᱚᱢ ᱧᱩ ᱛᱮ ᱦᱟᱱᱟ ᱱᱟᱣᱟ ᱛᱮᱵᱚᱱ ᱠᱷᱚᱨᱚᱪ ᱠᱮᱫᱟ ᱡᱮ ᱢᱤᱫᱴᱟᱝ ᱥᱚᱧᱪᱚᱭ ᱛᱟᱦᱮᱱ ᱦᱩᱭᱩᱜᱭᱟ ᱵᱷᱚᱵᱤᱥᱥᱚᱛ ᱞᱟᱹᱜᱤᱫ ᱚᱱᱠᱟᱱᱟᱜ ᱪᱤᱱᱛᱟᱹ ᱵᱷᱟᱵᱱᱟ ᱟᱹᱰᱤ ᱦᱚᱲᱟᱜ ᱜᱮ ᱵᱟᱹᱱᱩᱜᱼᱟ᱾ ᱡᱮ ᱡᱟᱦᱟᱸ ᱵᱚᱱ ᱠᱟᱹᱢᱤᱭᱟ ᱢᱟᱱᱮ ᱡᱟᱦᱟᱸ ᱠᱷᱚᱱ ᱤᱱᱠᱟᱢ ᱦᱤᱡᱩᱜᱼᱟ᱾ ᱛᱚ ᱚᱱᱟ ᱠᱷᱚᱱ ᱠᱤᱪᱷᱩ ᱴᱟᱠᱟ ᱵᱟᱧᱪᱟᱣ ᱠᱟᱛᱮᱜ ᱵᱚᱱ ᱫᱚᱦᱚ ᱠᱟᱜ᱾ ᱡᱟᱛᱮ ᱯᱚᱨᱮᱛᱮ ᱡᱮᱠᱳᱱᱳ ᱢᱟᱱᱮ ᱮᱴᱠᱮᱴᱚᱬ ᱟᱞᱚ ᱦᱤᱡᱩᱜ ᱢᱟ ᱡᱟᱦᱟᱱᱟᱜ ᱫᱚᱨᱠᱟᱨ ᱦᱚᱸᱵᱚᱱ ᱠᱷᱚᱨᱚ ᱫᱟᱲᱮᱭᱟᱜᱼᱟ ᱚᱱᱠᱟᱱᱟᱜ ᱢᱚᱱᱮ ᱦᱚᱸ ᱠᱤᱱᱛᱩ ᱵᱟᱝ
ᱪᱮᱫ ᱨᱩᱣᱟᱹ ᱦᱟᱹᱥᱩ ᱨᱮᱜᱮ ᱛᱚ ᱜᱚᱢᱠᱮ ᱡᱩᱫᱤ ᱵᱚᱱ ᱟᱱᱟᱴ ᱮᱱᱟ ᱟᱫᱚ ᱠᱷᱮᱛ ᱵᱟᱹᱫᱽ ᱵᱚᱱ ᱵᱚᱱᱫᱷᱚᱠ ᱠᱮᱫᱟ ᱛᱟᱦᱚᱞᱮ ᱡᱚᱢᱟᱵᱚᱱ ᱪᱮᱜ ᱟᱨᱚᱛᱚ ᱚᱱᱟ ᱵᱤᱥᱤᱭᱮᱱᱟ
ᱦᱮᱸ ᱛᱟᱨᱯᱚᱨᱮ ᱧᱮᱞᱚᱜ ᱠᱟᱱᱟ ᱫᱚ ᱰᱟᱝᱨᱟ ᱢᱮᱨᱚᱢ ᱠᱚ ᱟᱹᱥᱩᱞ ᱟᱹᱠᱷᱨᱤᱧ ᱠᱟᱛᱮ ᱟᱫᱚ ᱚᱱᱠᱟ ᱟᱫᱚ ᱠᱷᱚᱨᱚᱪ ᱮᱢ ᱦᱩᱭᱩᱜᱼᱟ ᱠᱟᱱᱟ
ᱦᱮᱸ ᱦᱮᱸ ᱦᱩᱭᱩᱜ ᱠᱟᱱᱟ ᱜᱚᱝᱠᱮ ᱦᱚᱸ ᱱᱤᱭᱟᱹ ᱠᱚ ᱮᱲᱟᱣ ᱠᱚᱨᱛᱮ ᱜᱮᱞᱮ ᱜᱚᱢᱠᱮ ᱟᱵᱚ ᱥᱟᱧᱪᱟᱣ ᱦᱩᱭᱩᱜ ᱛᱟᱵᱚᱱᱟ᱾
ᱦᱮᱸ ᱥᱟᱧᱪᱟᱣ ᱡᱚᱛᱚ ᱢᱟᱱᱮ ᱵᱟᱵᱚᱱ ᱫᱟᱲᱮᱭᱟᱜᱼᱟ ᱛᱟᱦᱚᱞᱮ ᱠᱤᱱᱛᱩ ᱩᱱᱚᱛᱤ ᱫᱚ ᱚᱦᱚ ᱦᱩᱭᱚᱜᱼᱟ ᱚᱦᱚ ᱜᱮᱭᱟᱵᱚᱱ
ᱜᱚᱝᱠᱮ ᱮᱴᱟᱜ ᱡᱟᱹᱛᱤ ᱵᱚᱱ ᱪᱮᱪᱮᱫ ᱠᱚᱣᱟ ᱡᱩᱫᱤ ᱩᱱᱠᱩᱣᱟᱜ ᱵᱷᱟᱹᱜᱤᱭᱟᱜ ᱵᱚᱱ ᱪᱮᱫᱪᱮᱫᱟ ᱟᱜᱮ ᱢᱟᱱᱮ ᱩᱱᱠᱩ ᱪᱮᱫ ᱵᱷᱟᱜᱮ ᱠᱚ ᱠᱟᱹᱢᱤ ᱠᱟᱱᱟ ᱚᱱᱟ ᱪᱮᱫ ᱫᱚᱨᱠᱟᱨ ᱠᱷᱟᱨᱟᱯ ᱟᱟᱜ ᱫᱚ ᱵᱟᱵᱚᱱ ᱥᱮᱬᱟ ᱡᱚᱱᱟᱜᱼᱟ ᱪᱮᱫ ᱞᱮᱠᱟ ᱟᱵᱚ ᱫᱚ ᱛᱤᱥ ᱦᱚᱸ ᱫᱷᱟᱹᱨ ᱫᱚ ᱨᱳᱡᱽᱜᱟᱨ ᱚᱱᱟ ᱠᱷᱚᱱᱜ ᱥᱟᱧᱪᱟᱣ ᱜᱮ ᱢᱟᱨᱟᱝ-ᱟ ᱰᱷᱟᱹᱨ ᱫᱚ ᱟᱢ ᱨᱚᱡᱟ ᱡᱟᱜᱮᱢ ᱨᱚᱡᱽ ᱠᱟᱫᱟ ᱤᱱᱟᱹ ᱠᱷᱚᱱ ᱥᱟᱧᱪᱟᱣ ᱤᱱᱟᱹᱜᱮ ᱢᱟᱨᱟᱝᱟ ᱯᱷᱤᱯᱴᱤ ᱯᱟᱨᱥᱮᱱᱴ ᱵᱟᱝ ᱨᱮᱦᱚᱸ ᱛᱷᱟᱨᱴᱤ ᱯᱟᱨᱥᱮᱱ ᱫᱚ ᱢᱤᱫᱴᱟᱝ ᱡᱟᱦᱟᱸ ᱵᱳᱭᱜᱟᱱᱤᱠ ᱟᱜ ᱥᱮ ᱥᱟᱬᱮᱥᱤᱭᱟᱜ ᱩᱭᱦᱟᱹᱨ ᱛᱮ ᱛᱷᱟᱨᱴᱤ ᱯᱟᱨᱥᱮᱱ ᱫᱚ, ᱚᱸ.. ᱥᱟᱧᱪᱟᱣ ᱫᱚᱨᱠᱟᱨ ᱢᱮᱱᱟᱜᱼᱟ ᱟᱨ ᱵᱟᱹᱠᱤ ᱠᱚᱫᱚ ᱯᱨᱚᱭᱳᱡᱚᱱ ᱨᱮ ᱞᱟᱜᱟᱣ ᱞᱮᱠᱷᱟᱱ ᱠᱷᱟᱱ ᱜᱮ ᱦᱩᱭᱩᱜᱼᱟ
ᱦᱮᱸ
ᱮᱸᱰᱮ ᱠᱷᱟᱱ ᱟᱵᱚ ᱡᱚᱠᱷᱚᱱ ᱨᱩᱣᱟᱹ ᱦᱟᱹᱥᱩ ᱨᱮ ᱵᱟᱵᱚᱱ ᱠᱟᱹᱢᱤ ᱫᱟᱲᱮᱭᱟᱜᱼᱟ ᱚᱲᱟᱜ ᱦᱚᱲ ᱡᱩᱫᱤ ᱵᱚᱱ ᱨᱩᱣᱟᱹ ᱦᱟᱹᱥᱩᱨᱚᱜᱼᱟ, ᱟᱵᱚ ᱫᱤ ᱢᱮᱱ ᱦᱚᱲ ᱠᱟᱱᱟ ᱵᱚᱱ ᱠᱚᱲᱟ ᱦᱚᱯᱚᱱ ᱟᱵᱚ ᱵᱚᱱ ᱨᱳᱡᱽᱜᱟᱨ ᱟᱹᱜᱩᱭᱟ ᱟᱵᱚ ᱡᱩᱫᱤ ᱵᱚᱱ ᱨᱩᱣᱟᱹ ᱦᱟᱹᱥᱩᱭᱮᱱᱟ ᱢᱚᱬᱮ ᱢᱟᱦᱟ ᱜᱟᱱ ᱛᱟᱦᱚᱞᱮ ᱡᱩᱫᱤ ᱵᱟᱝ ᱛᱟᱦᱮᱱ ᱵᱚᱱᱟ ᱟᱫᱚ ᱢᱚᱬᱮ ᱢᱟ ᱪᱮᱫ ᱵᱚᱱ ᱡᱚᱢᱟ ᱟᱹᱰᱤ ᱵᱚᱱᱟ
ᱦᱮᱸ
ᱦᱚᱦᱚ ᱱᱤᱭᱟᱹᱞᱟᱦᱟ ᱩᱭᱦᱟᱨ ᱠᱤᱱᱛᱩ ᱟᱵᱚᱣᱟᱜ ᱵᱟᱱᱩᱟ-ᱟ ᱦᱚᱭ ᱞᱟᱦᱟ ᱩᱭᱦᱟᱨ ᱫᱚᱨᱠᱟᱨ ᱢᱮᱱᱟᱜ-ᱟ
ᱵᱟᱹᱱᱩᱜᱼᱟ ᱛᱚ ᱢᱟᱱᱮ ᱡᱚᱛᱚᱠᱷᱚᱱ ᱱᱤᱭᱟᱹ ᱩᱭᱦᱟᱹᱨ ᱠᱚ ᱵᱟᱝ ᱦᱤᱡᱩᱜᱼᱟ ᱛᱚᱛᱚᱠᱷᱚᱱ ᱟᱵᱚ ᱦᱮᱸ ᱞᱟᱹᱭᱵᱤᱱ
ᱜᱚᱢᱠᱮ ᱡᱟᱦᱟᱸ ᱵᱤᱡᱽᱱᱮᱥ ᱨᱮᱱᱟᱜ ᱮᱢ ᱞᱟᱹᱭ ᱠᱮᱫᱟ ᱞᱟᱹᱭ ᱠᱮᱫᱟ ᱚᱱᱟ ᱠᱤᱱᱛᱩ ᱱᱚ ᱦᱚᱜᱼᱚ ᱱᱟ ᱢᱤᱫᱴᱟᱝ ᱵᱤᱨᱟᱫ ᱫᱷᱟᱯ ᱠᱟᱱᱟ ᱡᱮ ᱤᱧ ᱜᱟᱯᱟ ᱪᱮᱫ ᱛᱤᱧ ᱥᱚᱫᱟᱭᱟ ᱤᱧ ᱫᱚᱠᱟᱱᱤᱧ ᱪᱟᱞᱟᱣ ᱛᱤᱧᱟᱹ ᱡᱮ ᱵᱟᱨ ᱥᱤᱧ ᱪᱮᱫ ᱛᱤᱧ ᱥᱚᱫᱟᱭᱟ ᱱᱚᱣᱟ ᱩᱭᱦᱟᱹᱨ ᱠᱤᱱᱛᱩ ᱵᱟᱝ ᱛᱟᱦᱮᱱ ᱠᱟᱱᱟ, ᱠᱷᱟᱱ ᱫᱚ ᱚᱠᱟ ᱦᱚᱸ ᱵᱟᱝ ᱪᱟᱞᱟᱜ ᱛᱟᱵᱚᱱᱟ,
ᱵᱟᱝ ᱪᱟᱞᱟᱜᱼᱟ ᱛᱚ
ᱵᱟᱝ ᱪᱟᱞᱟᱜᱼᱟ ᱛᱮᱦᱤᱧ ᱨᱳᱡᱽᱜᱟᱨ ᱠᱮᱫᱟ ᱛᱮᱦᱤᱧᱟᱜ ᱥᱚᱫᱚᱧ ᱪᱟᱵᱟ ᱠᱮᱫᱟ ᱜᱟᱯᱟ ᱪᱮᱫ ᱛᱤᱧ ᱥᱚᱫᱟᱭ ᱚᱠᱟᱟᱨᱤᱧ ᱪᱟᱞᱟᱣᱟ ᱢᱞ ᱫᱷᱚᱱ ᱢᱟ
ᱦᱮᱸ ᱚᱱᱠᱟᱱᱟᱜ ᱦᱮᱸ
ᱛᱟᱦᱚᱞᱮ ᱚᱸᱰᱮ ᱠᱷᱚᱱ ᱜᱮ ᱥᱚᱫᱟ ᱞᱟᱹᱜᱤᱫ ᱟᱞᱟᱫᱟ ᱵᱟᱹᱴᱤᱧ ᱦᱩᱭᱩᱜᱼᱟ ᱚᱲᱟᱜ ᱞᱟᱹᱜᱤᱫ ᱟᱞᱟᱫᱟ ᱟᱨ ᱚᱲᱟᱜ ᱤ ᱡᱚᱢ ᱞᱟᱹᱜᱤᱫ ᱦᱚᱸ ᱟᱞᱟᱫᱟ ᱚᱱᱠᱟ ᱠᱟᱛᱮ ᱪᱷᱤᱠ ᱢᱮᱱᱴᱮᱱ ᱞᱮᱠᱷᱟᱱ ᱡᱟᱹᱱᱤᱡ ᱡᱷᱚᱛᱚ ᱜᱮ ᱪᱟᱞᱟᱜ ᱛᱟᱵᱚᱱᱟ ᱟᱵᱚᱣᱟᱜ ᱵᱮᱵᱽᱥᱟ ᱵᱟᱹᱱᱤᱡᱽ ᱨᱮᱵᱚᱱ ᱥᱚᱯᱷᱚᱞᱚᱜᱼᱟ ᱡᱟᱹᱱᱤᱡ ᱡᱤᱛᱠᱟᱹᱨᱚᱜᱼᱟ
ᱦᱮᱸ ᱱᱤᱠᱟᱹ ᱢᱮᱱᱴᱮᱱ ᱞᱮᱠᱷᱟ ᱦᱚᱵᱚᱱ ᱡᱤᱛᱠᱟᱹᱨᱚᱜᱼᱟ ᱛᱚ ᱟᱨ ᱟᱵᱚ ᱥᱟᱱᱛᱟᱲ ᱟᱹᱰᱤ ᱦᱚᱲᱜᱮ ᱢᱮᱱᱟᱣᱟ ᱢᱟᱱᱮ ᱦᱟᱺᱰᱤ ᱯᱟᱹᱣᱨᱟᱹ ᱥᱮ ᱮᱠᱷᱚᱱᱚ ᱟᱹᱰᱤ ᱜᱮ ᱵᱮᱥᱤᱨ ᱵᱷᱟᱜᱽ ᱯᱚᱨᱤᱢᱟᱱᱚ ᱡᱚᱲᱟᱣ ᱢᱮᱱᱟᱜ ᱵᱚᱱᱟ
ᱚᱱᱟ ᱨᱮᱜᱮ ᱵᱮᱥᱤ ᱴᱟᱠᱟ ᱵᱚᱱ ᱠᱷᱚᱨᱚᱪ ᱫᱟ
ᱜᱚᱢᱠᱮ ᱡᱟᱦᱟᱱ ᱡᱤᱱᱤᱥ ᱜᱮ ᱮ ᱤᱭᱟᱹ ᱥᱤᱢᱟ. ᱥᱤᱢᱟᱹ ᱫᱚᱨᱠᱟᱨ ᱢᱮᱱᱟᱜᱼᱟ ᱪᱮᱫ ᱞᱮᱠᱟᱱ ᱥᱤᱢᱟᱹ ᱡᱩᱫᱤ ᱵᱚᱱ ᱞᱟᱹᱭ ᱟ ᱢᱟᱱᱮ ᱟᱵᱚ ᱡᱩᱫᱤ ᱟᱵᱚ ᱥᱟᱱᱛᱟᱲ ᱫᱚ ᱢᱤᱫᱴᱟᱝ ᱡᱤᱱᱤᱥ ᱫᱮ ᱤᱧ ᱫᱚ ᱯᱩᱨᱟᱹᱧ ᱧᱮᱞ ᱟᱠᱟᱫᱟ ᱢᱟᱱᱮ ᱱᱤᱡᱮᱨᱟᱜ ᱦᱚᱸ ᱡᱟ ᱛᱚ ᱢᱟᱭᱱᱟᱥ ᱯᱚᱭᱮᱱᱴ ᱠᱟᱱᱟ ᱚᱱᱟ ᱫᱚ ᱵᱟᱹᱱᱩᱜᱼᱟ ᱢᱟᱱᱮ ᱥᱮᱬᱟ ᱪᱮᱛᱟ ᱫᱚᱨᱠᱟᱨ ᱚᱱᱠᱟ ᱜᱮ ᱵᱷᱟᱜᱤ ᱢᱤᱫᱴᱟᱝ ᱜᱩᱨᱩᱛᱛᱚ ᱯᱩᱨᱱᱚ ᱤᱭᱟᱹ ᱫᱚᱨᱠᱟᱨ ᱜᱩᱱ ᱦᱚᱸ ᱛᱟᱦᱮᱸ ᱫᱚᱨᱠᱟᱨ ᱡᱟᱦᱟᱸ ᱜᱤ ᱥᱮᱬᱟ ᱠᱮᱫᱟ ᱡᱩᱫᱤ ᱠᱷᱟᱨᱟᱯᱤᱧ ᱵᱟᱜᱤᱭᱟ ᱠᱤᱱᱛᱩ ᱟᱹᱰᱤ ᱦᱚᱲ ᱟᱵᱚ ᱥᱟᱱᱛᱟᱲ ᱫᱚ ᱵᱟᱜᱤ ᱡᱤᱱᱤᱥ ᱫᱚ ᱵᱟᱝ ᱵᱚᱱ ᱵᱟᱰᱟᱭᱟ
ᱵᱟᱝ ᱦᱟᱺᱰᱤ ᱯᱟᱹᱣᱨᱟᱹ ᱫᱚ ᱥᱩᱫᱩ ᱟᱵᱚ ᱥᱟᱱᱛᱟᱲ ᱫᱚ ᱵᱟᱵᱚᱱ ᱧᱩᱭ ᱫᱟ ᱾ ᱩᱱᱠᱩ ᱫᱮᱠᱳ ᱪᱷᱟᱹᱛᱤᱠ ᱠᱚᱦᱚᱸ ᱠᱚ ᱧᱩᱭᱫᱟ ᱠᱤᱱᱛᱩ ᱩᱱᱠᱩ ᱢᱤᱫᱴᱟᱝ ᱞᱤᱢᱤᱴ ᱢᱮᱱᱟᱜ ᱛᱟᱠᱚᱣᱟ ᱾
ᱦᱮᱸ ᱦᱮᱸ
ᱠᱤᱱᱛᱩ ᱟᱵᱚ ᱦᱚᱲ ᱫᱚ ᱪᱤᱠᱟᱹᱭ ᱫᱟᱵᱚᱱ ᱟᱹᱰᱤ ᱦᱚᱲ ᱜᱮ ᱧᱩᱜ ᱡᱩᱫᱤ ᱦᱟ ᱮᱢᱟ ᱫᱤᱭᱟ ᱩᱱ ᱡᱚᱢ ᱧᱩ ᱟᱫᱚᱭ ᱦᱤᱲᱤᱧ ᱪᱟᱵᱟ ᱠᱮᱫᱟ ᱾
ᱦᱮᱸ ᱦᱮ
ᱠᱤᱱᱛᱩ ᱪᱟᱛᱷᱤᱠ ᱡᱟᱛᱤ ᱠᱚ ᱫᱮᱠᱳ ᱡᱟᱦᱟᱭᱸ ᱢᱮᱱᱟᱜ ᱠᱚ ᱩᱱᱠᱩ ᱪᱤᱠ ᱥᱚᱴᱷᱤᱠ ᱴᱟᱭᱤᱢ ᱨᱮᱠᱚ ᱡᱚᱢᱟ ᱥᱚᱴᱷᱤᱠ ᱜᱮᱠᱚ ᱧᱩᱭᱟ ᱡᱷᱚᱛᱚ ᱢᱮᱱᱴᱮᱱ ᱠᱟᱛᱮ ᱠᱚ ᱪᱟᱞᱟᱜᱼᱟ ᱾
ᱜᱚᱢᱠᱮ ᱟᱨ ᱢᱤᱫᱴᱟᱝ ᱡᱟᱦᱟᱸ ᱟᱞᱮ ᱤᱧ ᱫᱚ ᱫᱤᱱ ᱜᱮ ᱱᱚᱣᱟ ᱜᱟᱛᱮ ᱠᱚ ᱫᱤᱥ ᱦᱩᱫᱤᱥ ᱤᱧ ᱮᱢᱟ ᱠᱚᱜᱮᱭᱟ ᱾ ᱢᱤᱫ ᱨᱮᱱ ᱜᱟᱛᱮ ᱠᱚ ᱤᱧ ᱢᱟ ᱱᱮᱥᱟ ᱯᱟᱹᱱᱤ ᱵᱟᱹᱱᱩᱜ ᱛᱤᱧ ᱢᱮᱛᱟ ᱠᱩᱣᱟᱹᱧ ᱟᱯᱮ ᱡᱟᱦᱟᱸ ᱧᱩ ᱛᱮᱯ ᱯᱮ ᱪᱟᱵᱟᱭᱟ ᱚᱱᱟ ᱡᱩᱫᱤ ᱯᱮ ᱡᱚᱢᱟ ᱡᱚᱢ ᱠᱟᱛᱮ ᱞᱟᱡᱽ ᱦᱚᱸ ᱡᱟᱹᱱᱤᱡᱽ ᱴᱷᱩᱜ ᱛᱟᱯᱮᱭᱟ ᱮᱱᱛᱮ ᱨᱮᱦᱚᱸ ᱵᱟᱯᱮ ᱡᱚᱢ ᱪᱟᱵᱟ ᱫᱟᱲᱮᱭᱟᱜᱼᱟ ᱾
ᱦᱮᱸ
ᱡᱩᱫᱤ ᱟᱠᱚ ᱵᱟᱨᱥᱚ ᱴᱟᱠᱟ ᱨᱮᱱᱟᱜ ᱠᱚ ᱧᱩᱸᱭᱟ ᱡᱟᱦᱟᱸᱭ ᱜᱮ ᱵᱟᱨ ᱦᱚᱲ ᱛᱮᱠᱮᱱ ᱧᱩᱸᱭᱟ ᱡᱩᱫᱤ ᱡᱮᱞ ᱦᱟᱹᱠᱩ ᱠᱤᱱ ᱡᱚᱢᱟ ᱾